ᱦᱮᱸ ᱞᱟᱹᱭᱵᱮᱱ?
ᱡᱚᱦᱟᱨ ᱜᱮ,
ᱦᱮᱸ ᱡᱚᱦᱟᱨ ᱜᱮ ᱫᱤᱭᱮ ᱢᱚᱡᱽ ᱵᱟᱲᱟ ᱜᱮᱭᱟᱵᱤᱱ?
ᱦᱮᱸ ᱢᱚᱸᱡᱽ ᱵᱟᱲᱟ ᱜᱮ᱾ ᱟᱹᱵᱤᱱ ᱫᱚ?
ᱟᱹᱞᱤᱧ ᱦᱚᱸ ᱢᱚᱡᱽ ᱵᱟᱲᱟᱜ ᱜᱮ᱾
ᱦᱮᱸᱛᱚ᱾
ᱫᱤᱭᱮ ᱟᱯᱮ ᱥᱮᱫ ᱫᱟᱜ ᱡᱟᱹᱲᱤ ᱠᱚ ᱪᱮᱫᱠᱟ?
ᱫᱟᱜ ᱡᱟᱹᱲᱤ ᱠᱚᱫᱚ ᱫᱟᱜ ᱡᱟᱹᱲᱤᱭᱮᱫ ᱜᱮᱭᱟᱭ ᱚᱱᱟᱫᱚ ᱱᱮᱛᱟᱨ ᱫᱚ ᱫᱟᱜ ᱜᱮᱭᱟᱭ ᱥᱟᱱᱢᱚᱸᱜᱟ ᱠᱟᱱᱟ ᱛᱚ᱾
ᱦᱳᱭ ᱫᱟᱜ ᱫᱚᱭ ᱫᱟᱜ ᱜᱮᱭᱟ ᱵᱟᱝ ᱫᱚ ᱵᱟᱝ᱾
ᱟᱫᱚ ᱪᱟᱥ ᱠᱟᱹᱢᱤ ᱠᱚᱦᱚᱸ ᱞᱟᱦᱟ ᱤᱫᱤ ᱜᱚᱫᱚᱜ ᱠᱟᱱ ᱜᱮᱭᱟ᱾ ᱫᱟᱜ ᱡᱟᱹᱲᱤ ᱨᱮᱱᱟᱜ ᱦᱮᱸ᱾
ᱟᱞᱮᱥᱮᱫ ᱢᱟ ᱟᱹᱣᱨᱤᱭᱼᱟ ᱦᱮᱸ ᱮᱠᱚ ᱮᱛᱚᱦᱚᱵ ᱮᱫᱟ᱾
ᱟᱪᱪᱷᱟ᱾
ᱟᱞᱮ ᱥᱮᱫ ᱢᱟ ᱫᱟᱜ ᱠᱚᱫᱚ ᱦᱳᱭ ᱟᱞᱮᱥᱮᱫ ᱫᱚ ᱢᱟᱱᱮ ᱫᱟᱜ ᱠᱚᱫᱚ ᱟᱹᱰᱤ ᱦᱮ ᱢᱟᱱᱮ ᱞᱮᱴ ᱠᱟᱛᱮᱴᱮᱫ ᱞᱟᱜᱟᱜ ᱜᱮᱭᱟ ᱤᱱᱟᱹᱛᱮ ᱨᱚᱦᱚᱭ ᱠᱚᱫᱚ ᱛᱟᱭᱚᱢ ᱜᱚᱫᱚᱜ ᱜᱮᱭᱟ᱾
ᱚ ᱟᱪᱪᱷᱟ᱾ ᱦᱮᱸ ᱡᱚᱛᱚ ᱥᱮᱫ ᱢᱟ ᱥᱚᱢᱟᱱ ᱢᱟ ᱵᱟᱭ ᱫᱟᱜ ᱜᱮᱭᱟ᱾
ᱦᱳᱭ ᱡᱚᱛᱚ ᱥᱮᱫ ᱥᱚᱢᱟᱱ ᱢᱟ ᱵᱟᱭ ᱫᱟᱜ ᱜᱮᱭᱟ᱾
ᱦᱮᱸ᱾
ᱟᱨ ᱫᱟᱜ ᱮᱫ ᱠᱷᱟ ᱫᱚ ᱫᱟᱜ ᱮᱫ ᱜᱮᱭᱟᱭ ᱚᱱᱠᱟ ᱛᱚ ᱠᱟᱹᱢᱤ ᱟᱫᱚ ᱵᱟᱝ ᱜᱟᱱᱚᱜ ᱠᱟᱱᱟ ᱫᱟᱜ ᱠᱷᱟᱹᱛᱤᱨ᱾
ᱟᱪᱪᱷᱟ ᱟᱪᱪᱷᱟ᱾
ᱛᱟᱦᱚᱞᱮ ᱟᱯᱮ ᱚᱱᱛᱮ ᱫᱚ ᱳᱫᱽ ᱯᱩᱴᱠᱟᱹ ᱠᱚᱠᱚ ᱚᱢᱚᱱᱚᱜ ᱠᱟᱱ ᱜᱮᱭᱟ ᱥᱮ ᱵᱟᱝ?
ᱦᱮᱸ ᱵᱟᱝᱜᱮ ᱟᱞᱮ ᱫᱚ ᱢᱟᱱᱮ ᱵᱤ ᱚᱢᱚᱱ ᱫᱚᱠᱚ ᱚᱢᱚᱱᱚᱜ ᱜᱮᱭᱟ, ᱢᱮᱱᱠᱷᱟᱱ ᱟᱞᱮ ᱫᱚ ᱵᱤᱨ ᱠᱷᱚᱱ ᱟᱹᱰᱤ ᱥᱟᱺᱜᱤᱧ ᱨᱮ ᱢᱮᱱᱟᱜ ᱞᱮᱭᱟ᱾
ᱚ ᱟᱫᱚ ᱦᱟᱞᱟᱝ ᱠᱚᱫᱚ ᱵᱟᱯᱮ ᱪᱟᱞᱟᱣ ᱵᱟᱲᱟᱜ ᱜᱮᱭᱟ?
ᱵᱟᱝ ᱜᱮ ᱟᱫᱚ ᱥᱟᱺᱜᱤᱧ ᱜᱮᱭᱟ ᱞᱮ ᱫᱚᱢᱮ ᱜᱮ᱾ ᱢᱟᱱᱮ ᱵᱤᱨ ᱨᱮᱫᱚ ᱫᱚᱢᱮ ᱥᱟᱺᱜᱤᱧ ᱧᱚᱜ ᱨᱮᱜᱮ ᱢᱮᱱᱟᱜ ᱠᱟᱫᱟ ᱫᱚᱥ ᱠᱤᱞᱳᱢᱤᱴᱟᱨ ᱚᱱᱠᱟᱱ ᱥᱟᱺᱜᱤᱧ ᱨᱮ᱾
ᱛᱟᱦᱚᱞᱮ ᱟᱹᱰᱤ ᱡᱳᱨ ᱥᱟᱺᱜᱤᱧ ᱨᱮ ᱢᱮᱱᱟᱜ ᱟᱠᱟᱫ ᱯᱮᱭᱟ᱾
ᱦᱩᱸ᱾ ᱞᱟᱹᱠᱛᱤ ᱡᱟᱹᱱᱤᱭᱟᱹ ᱜᱮ ᱵᱤᱨ ᱠᱚᱫᱚ ᱪᱟᱞᱟᱜ ᱦᱩᱭᱩᱜᱼᱟ᱾
ᱚ ᱟᱫᱚ ᱚᱱᱠᱟ ᱚᱱᱠᱟ ᱜᱮᱠᱚ ᱪᱟᱞᱟᱣ ᱵᱟᱲᱟᱜ ᱜᱮᱭᱟ ᱠᱚ ᱥᱮ ᱟᱞᱮ ᱥᱮᱫ ᱢᱟ ᱡᱚᱢ ᱞᱟᱸᱜᱟᱭᱮᱱᱟ ᱠᱚ᱾
ᱟᱪᱪᱷᱟ᱾
ᱟᱞᱮ ᱴᱷᱮᱡ ᱠᱚᱫᱚ ᱢᱟᱱᱮ ᱵᱟᱝ ᱥᱟᱺᱜᱤᱧᱟ ᱵᱮᱥᱤ ᱫᱚ ᱵᱤᱨ ᱠᱚᱫᱚ ᱵᱟᱝ ᱥᱟᱺᱜᱤᱧᱟ ᱥᱩᱨ ᱫᱚ ᱥᱩᱨ ᱜᱮᱭᱟ᱾
ᱟᱪᱪᱷᱟ ᱟᱪᱪᱷᱟ᱾
ᱯᱨᱟᱭ ᱜᱮᱠᱚ ᱟᱹᱜᱩᱭᱮᱫ ᱠᱚᱣᱟ ᱠᱚ ᱢᱟᱱᱮ᱾ ᱢᱟᱱᱮ ᱡᱟᱦᱟᱸᱭ ᱡᱟᱦᱟᱸ ᱞᱮᱠᱟ ᱠᱟᱛᱮ ᱜᱮ ᱟᱫᱚᱭ ᱡᱚᱢ ᱫᱟᱲᱮᱭᱟᱠᱚ ᱠᱟᱱᱟᱭ᱾
ᱟᱪᱪᱷᱟ ᱦᱮᱸᱛᱚ᱾ ᱵᱤᱨ ᱫᱤᱥᱚᱢ ᱨᱮᱢᱟ ᱟᱨ ᱱᱮᱛᱟᱨ ᱫᱤᱱ ᱡᱟᱹᱯᱩᱫ ᱫᱤᱱ ᱫᱚ ᱚᱱᱟ ᱠᱚᱜᱮ ᱛᱚ᱾ ᱩᱫ, ᱯᱩᱴᱠᱟᱹ ᱠᱚᱜᱮ ᱚᱢᱚᱱ ᱩᱛᱩ ᱫᱚ᱾
ᱦᱳᱭ ᱳᱫ ᱯᱩᱴᱠᱟᱹᱣ ᱜᱮᱠᱚ ᱚᱢᱚᱱᱚᱜ ᱜᱮᱭᱟ᱾ ᱛᱟᱯᱚᱨᱮ ᱢᱟᱱᱮ ᱥᱚᱲᱮ ᱳᱫ ᱥᱚᱲᱮ ᱠᱚᱵᱮᱱ ᱟᱸᱡᱚᱢ ᱵᱟᱲᱟ ᱟᱠᱟᱫᱟ ᱥᱮ ᱵᱟᱝ?
ᱵᱟᱝ ᱜᱮ ᱡᱚᱢ ᱦᱚᱸ ᱵᱟᱹᱧ ᱡᱚᱢ ᱵᱟᱲᱟ ᱟᱠᱟᱫᱟ ᱚᱝᱠᱟ ᱫᱚ ᱱᱟᱦᱟᱜ ᱟᱸᱡᱚᱢ ᱦᱚᱸ ᱵᱟᱹᱞᱤᱧ ᱟᱸᱡᱚᱢ ᱟᱠᱟᱫᱟ ᱟᱫᱚ᱾
ᱦᱩᱸ, ᱟᱵᱚ ᱥᱮᱫ ᱢᱟ ᱚᱝᱠᱟ ᱥᱚᱲᱮ ᱠᱚ ᱜᱮᱭᱟ ᱠᱚ᱾
ᱟᱪᱪᱷᱟ ᱟᱪᱪᱷᱟ᱾ ᱦᱮᱸ ᱥᱚᱲᱮ ᱡᱟᱦᱟᱸ ᱞᱮᱠᱟ ᱵᱮᱱᱟᱣ ᱞᱮᱱᱠᱷᱟᱱ ᱜᱮᱛᱚ ᱡᱚᱢ ᱜᱟᱱ ᱞᱮᱱᱠᱷᱟᱱ ᱜᱮᱛᱚ ᱚᱠᱟᱴᱟᱜ ᱛᱮ ᱟᱵᱚ ᱵᱚᱱ ᱠᱷᱚᱡᱚᱜ-ᱟ, ᱥᱚᱵᱽ ᱥᱚᱢᱚᱭ, ᱚᱠᱟᱛᱮ ᱥᱟᱫ ᱵᱷᱟᱹᱜᱤ ᱵᱩᱡᱷᱩᱜ-ᱟ ᱚᱱᱟ ᱛᱮᱜᱮ ᱵᱚᱱ ᱡᱚᱢᱟ᱾
ᱦᱳᱭ ᱡᱟᱦᱟᱸ ᱥᱮᱫ ᱛᱮ ᱥᱟᱫ ᱧᱟᱢᱚᱜ-ᱟ, ᱚᱝᱠᱟ ᱛᱮᱜᱮ ᱡᱚᱢ ᱠᱚ ᱦᱩᱭᱩᱜ-ᱟ ᱵᱟᱝ ᱫᱚ ᱵᱟᱝ᱾
ᱦᱮᱸ᱾
ᱟᱯᱮ ᱠᱚᱫᱚ ᱯᱮ ᱦᱩᱲᱩ ᱠᱚ ᱦᱩᱸ᱾ ᱞᱟᱹᱭ ᱮᱫᱟᱞᱤᱧ ᱤᱭᱟᱹ ᱟᱯᱮ ᱠᱚᱫᱚ ᱢᱟᱱᱮ ᱦᱩᱲᱩ ᱠᱚᱯᱮ ᱨᱚᱦᱚᱭ ᱠᱮᱜ-ᱟ ᱥᱮ ᱟᱹᱣᱨᱤ?
ᱨᱚᱦᱚᱭ ᱠᱟᱜ-ᱟᱞᱮ ᱦᱩᱲᱩ ᱠᱚᱫᱚ ᱢᱟᱱᱮ ᱪᱟᱞᱟᱜ ᱠᱟᱱ ᱜᱮᱭᱟ᱾ ᱢᱟᱱᱮ ᱡᱷᱚᱛᱚ ᱫᱚ ᱵᱟᱝ ᱨᱚᱦᱚᱭ ᱪᱟᱵᱟ ᱠᱟᱱᱟ ᱛᱚᱵᱮ ᱮᱛᱚᱦᱚᱵ ᱟᱠᱟᱱᱟ ᱠᱟᱹᱢᱤ ᱫᱚ ᱵᱷᱟᱜᱤ ᱜᱮ, ᱡᱳᱨ ᱠᱚᱫᱚᱢ ᱪᱟᱞᱟᱜ ᱠᱟᱱ ᱜᱮᱭᱟ᱾
ᱦᱮᱸ, ᱡᱳᱨ ᱠᱟᱱᱟ ᱵᱟᱝ?
ᱦᱮᱸ ᱟᱯᱮ ᱥᱮᱫᱜᱮ ᱱᱟᱦᱟᱜ ᱛᱤᱱᱟᱹᱜ ᱫᱷᱟᱹᱵᱤᱡ ᱮᱫᱟ ᱠᱚ ᱟᱫᱚ?
ᱟᱞᱮ ᱥᱮᱫ ᱢᱟ ᱚᱱᱠᱟ ᱫᱚ ᱢᱟᱱᱮ ᱵᱟᱹᱭᱦᱟᱹᱲ ᱠᱚᱫᱚ ᱦᱮᱸᱜ-ᱮ ᱠᱚ, ᱨᱚᱦᱚᱭᱮᱜ-ᱟ ᱠᱚ ᱚᱝᱠᱟ ᱢᱟᱱᱮ ᱩᱱᱟᱹᱜ ᱥᱟᱹᱨᱫᱤ ᱦᱟᱹᱵᱤᱡ ᱫᱚ ᱟᱹᱣᱨᱤᱭᱟᱜ-ᱟ᱾
ᱟᱪᱪᱷᱟ ᱟᱪᱪᱷᱟ, ᱱᱟᱯᱟᱭ ᱠᱟᱛᱷᱟ ᱛᱟᱦᱞᱮ᱾
ᱟᱯᱮ ᱥᱮᱫ ᱢᱟ ᱟᱹᱰᱤ ᱥᱟᱛ ᱡᱟᱹᱱᱤ ᱫᱟᱜ ᱞᱟᱜᱟᱣ ᱜᱚᱫ ᱟᱠᱟᱱᱟ?
ᱦᱮᱸ ᱫᱟᱜ ᱫᱚ ᱞᱟᱜᱟᱣ ᱟᱠᱟᱱ ᱜᱮᱭᱟ, ᱤᱱᱟᱹ ᱠᱷᱟᱹᱛᱤᱨ ᱛᱮᱜᱮ ᱨᱚᱦᱚᱭ ᱠᱚ ᱞᱟᱦᱟ ᱤᱫᱤᱭᱮᱜ-ᱟ ᱠᱚ᱾
ᱦᱳᱭ, ᱫᱟᱜ ᱦᱚᱸ ᱫᱟᱜ ᱟᱯᱮ ᱠᱟᱱᱟᱭ, ᱟᱯᱮ ᱫᱚ ᱞᱟᱦᱟ ᱥᱮ ᱞᱟᱦᱟ‌ ᱜᱮ᱾
ᱦᱩᱸ, ᱫᱟᱜ ᱟᱜ ᱞᱮᱭᱟᱭ᱾
ᱟᱞᱮ ᱠᱚᱜᱮ ᱚᱝᱠᱟ ᱫᱚ ᱵᱟᱭ ᱫᱟᱜ-ᱟᱞᱮ ᱠᱟᱱᱟ᱾ ᱵᱟᱠᱷᱟᱱ ᱢᱟ ᱟᱞᱮ ᱦᱚᱸ ᱱᱤᱛ ᱛᱮᱞᱮ ᱪᱟᱵᱟ ᱠᱮᱭᱟ᱾
ᱦᱮᱸ ᱦᱮᱸ ᱛᱟᱨᱯᱚᱨᱮ ᱟᱸ, ᱢᱟᱱᱮ ᱥᱮᱨᱢᱟ ᱟᱸ ᱥᱮᱨᱢᱟ ᱡᱟᱹᱲᱤ ᱫᱟᱜ ᱛᱮᱜᱮ ᱯᱮ ᱵᱷᱚᱨᱥᱟ ᱛᱟᱯᱮ ᱥᱮ, ᱟᱯᱮ ᱫᱚ ᱚᱱᱟ ᱫᱟᱜ ᱨᱮᱱᱟᱜ ᱥᱟᱯᱞᱟᱭ ᱠᱚᱦᱚᱸ ᱢᱮᱱᱟᱜ ᱛᱟᱯᱮᱜ ᱜᱮᱭᱟ?
ᱥᱮᱨᱢᱟ ᱡᱟᱹᱲᱤ ᱢᱤᱫ ᱯᱠᱠᱷᱮ ᱫᱚ ᱥᱮᱨᱢᱟ ᱡᱟᱹᱲᱤ ᱜᱮ ᱞᱟᱹᱭ ᱜᱟᱱᱚᱜ-ᱟ ᱟᱨ ᱵᱟᱹᱭᱦᱟᱹᱲ ᱠᱚᱫᱚ ᱵᱚᱞᱮ ᱟᱨ ᱨᱚᱦᱚᱭ ᱜᱚᱫ ᱜᱮᱭᱟ, ᱚᱱᱟ ᱫᱚ ᱫᱟᱜᱚᱜ ᱛᱟᱞᱮᱭᱟ ᱟᱫᱚ ᱚᱝᱠᱟ ᱜᱷᱩᱴᱩ ᱠᱚᱫᱚ ᱢᱟᱱᱮ ᱚᱝᱠᱟ ᱥᱮᱨᱢᱟ ᱡᱟᱹᱲᱤ ᱨᱮ ᱦᱮᱸ ᱴᱚᱰᱟᱝ ᱧᱚᱜ ᱜᱮᱭᱟ ᱚᱱᱟ ᱠᱚᱫᱚ ᱵᱟᱝ ᱜᱟᱱᱚᱜ ᱜᱮᱭᱟ ᱚᱱᱟ ᱫᱚ ᱠᱮᱱᱮᱞ ᱫᱟᱜ ᱞᱮ ᱧᱟᱢᱟ, ᱠᱮᱱᱮᱞ ᱫᱟᱜ ᱦᱚᱸ ᱵᱟᱝᱠᱚ ᱟᱲᱟᱜ ᱟᱞᱮ ᱠᱷᱟᱡ ᱫᱚ ᱨᱚᱦᱚᱭ ᱵᱟᱝ ᱜᱟᱱᱚᱜ ᱛᱟᱞᱮ᱾
ᱟᱪᱪᱷᱟ ᱟᱪᱪᱷᱟ᱾
ᱟᱯᱮ ᱚᱱᱟ ᱠᱚᱨᱮ ᱫᱚ ᱠᱮᱱᱮᱞ ᱠᱚᱦᱚᱸ ᱪᱟᱞᱟᱜ ᱜᱮᱭᱟ ᱡᱟᱹᱱᱤᱡ, ᱠᱮᱱᱮᱞ ᱫᱟᱜ ᱠᱚ?
ᱠᱮᱱᱮᱞ ᱫᱚ ᱵᱟᱹᱱᱩᱜ ᱟᱱᱟ ᱟᱞᱮ ᱱᱚᱱᱛᱮ ᱫᱚ ᱚᱱᱮ ᱤᱭᱟᱹ ᱪᱮᱫ ᱠᱚ ᱢᱮᱱᱟ᱾ ᱩᱸᱻ ᱥᱟᱵᱽ ᱢᱟᱨᱥᱟᱞ ᱠᱷᱚᱱ ᱫᱚ ᱵᱟᱝ, ᱥᱟᱵᱽ ᱢᱟᱨᱥᱟᱞ ᱫᱚ ᱦᱩᱰᱤᱧᱮᱱᱟ ᱚᱱᱟ ᱫᱚ ᱢᱟᱱᱮ ᱢᱤᱱᱤ ᱥᱮ ᱪᱮᱫ ᱠᱚ ᱞᱟᱹᱭᱟ ᱚᱱᱟ
ᱦᱳᱭ, ᱢᱤᱱᱤ
ᱚᱱᱟ,
ᱟᱞᱮ ᱥᱮᱫ ᱢᱟ ᱚᱱᱠᱟ ᱫᱚ ᱢᱤᱱᱤ ᱠᱚᱫᱚ ᱵᱟᱹᱱᱩᱜ ᱜᱮᱭᱟ᱾ ᱟᱹᱰᱤ ᱦᱚᱲᱜᱮ ᱵᱟᱠᱚ ᱵᱮᱱᱟᱣ ᱦᱚᱪᱚ ᱠᱟᱫᱟ᱾
ᱟᱪᱪᱷᱟ ᱟᱪᱪᱷᱟ ᱟᱞᱮ ᱫᱚ ᱩᱱ ᱥᱚᱢᱚᱭ ᱫᱚ ᱛᱟᱦᱮᱸ ᱠᱟᱱᱟ ᱚᱱᱟ ᱤᱭᱟᱹ ᱥᱩᱱᱩᱢ ᱚᱱᱟ ᱠᱮᱨᱟᱥᱤᱱ ᱥᱩᱱᱩᱢ ᱛᱮᱠᱚ ᱤᱭᱟᱹᱭ ᱛᱟᱦᱮᱸ ᱫᱚ ᱢᱮᱥᱤᱱ ᱠᱚ ᱪᱟᱞᱟᱣ ᱛᱟᱦᱮᱸ ᱫᱚ, ᱟᱫᱚ ᱱᱮᱛᱟᱨ ᱫᱚ ᱜᱚᱴᱟ ᱵᱟᱹᱫ ᱵᱟᱹᱭᱦᱟᱹᱲ ᱨᱮ ᱜᱚᱴᱟ ᱜᱮ, ᱱᱤᱛᱚᱝ ᱫᱚ ᱠᱟᱨᱮᱱᱴ ᱞᱟᱭᱤᱱ ᱠᱚᱠᱚ ᱮᱢᱮᱜᱼᱟ ᱟᱫᱚ,
ᱦᱮᱸ,
ᱠᱷᱟᱱ ᱟᱫᱚ ᱠᱟᱨᱮᱱ ᱨᱮᱱᱟᱜ ᱡᱮᱦᱮᱛᱩ ᱥᱟᱯᱞᱟᱭ ᱦᱩᱭᱩᱜ ᱠᱟᱱᱟ ᱟᱫᱚ ᱫᱟᱜ ᱠᱚᱦᱚᱸ ᱚᱱᱠᱟ ᱜᱮ ᱟᱠ ᱡᱮᱡᱟᱨ ᱢᱚᱛᱚ ᱠᱟᱛᱮ ᱠᱚ ᱵᱮᱱᱟᱣ ᱡᱚᱝ-ᱟᱜ ᱠᱟᱱᱟ ᱠᱚ ᱥᱟᱯᱞᱟᱭ ᱵᱟᱢ ᱮᱢᱟ ᱠᱚᱣᱟ ᱦᱚᱲ ᱠᱚ ᱢᱤᱫᱴᱮᱱ ᱵᱤᱡᱽᱱᱮᱥ,
ᱦᱳᱭ, ᱦᱳᱭ ᱢᱟᱱᱮ ᱟᱹᱠᱷᱨᱤᱧᱮᱫᱼᱟ ᱠᱚ ᱡᱟᱦᱟᱸ᱾
ᱦᱮᱸ,
ᱚᱸᱰᱮ ᱠᱷᱚᱡ ᱦᱚᱸ ᱯᱚᱭᱥᱟ ᱦᱩᱭᱩᱜ
ᱯᱚᱭᱥᱟ ᱦᱩᱭᱩᱜ ᱠᱟᱱ ᱛᱟᱠᱚᱣᱟ ᱦᱮᱸ᱾ ᱯᱚᱭᱥᱟ ᱫᱚ ᱟᱫᱚ ᱱᱤᱛᱚᱜ, ᱩᱱ ᱥᱚᱢᱚᱭ ᱫᱚ ᱫᱟᱜ ᱯᱤᱪᱷᱤ ᱪᱮᱫᱠᱟ ᱠᱚ ᱦᱟᱛᱟᱣᱟ ᱚᱱᱠᱟᱜᱮ ᱯᱚᱭᱥᱟ ᱠᱚ, ᱦᱟᱛᱟᱣᱮᱫ ᱛᱟᱦᱮᱸ ᱫᱚ, ᱢᱮᱱᱠᱷᱟᱱ ᱱᱮᱛᱟᱨ ᱫᱚ ᱢᱤᱫᱴᱟᱝ ᱠᱚ ᱤᱭᱟᱹ ᱱᱤᱭᱚᱢ ᱠᱟᱜ ᱠᱚ ᱢᱟᱱᱮ ᱛᱤᱱᱟᱹᱜ ᱵᱟᱹᱫᱽ ᱦᱤᱥᱟᱹᱵ ᱛᱟᱢ᱾ ᱚᱱᱟ ᱵᱟᱹᱫᱽ ᱦᱤᱥᱟᱹᱵᱽ ᱚᱱᱠᱟ ᱢᱤᱫᱴᱟᱝ ᱤᱭᱟᱹ ᱠᱚ ᱦᱟᱛᱟᱣᱮᱜᱼᱟ᱾
ᱦᱮᱸ ᱛᱤᱱ ᱵᱤᱜᱷᱟᱹᱢ,
ᱯᱚᱭᱥᱟ ᱦᱮᱸ ᱦᱮᱸ᱾
ᱱᱩᱱ ᱵᱤᱜᱟᱹ ᱨᱮ ᱱᱩᱱᱟᱹᱜ ᱞᱟᱜᱟᱜᱼᱟ᱾
ᱦᱮᱸ ᱡᱟᱦᱟᱸ ᱛᱤᱱᱟᱹᱜ ᱜᱮ ᱫᱟᱜ ᱮᱢ ᱮᱢᱟᱜ ᱟᱢ?
ᱦᱳᱭ ᱟᱞᱮ ᱥᱮᱫ ᱢᱟ ᱚᱱᱠᱟ ᱫᱚ ᱵᱟᱝ ᱦᱩᱭᱩᱜ ᱠᱟᱱᱟ ᱛᱚ᱾
ᱦᱚᱸ᱾
ᱟᱞᱮᱥᱮᱫ ᱢᱟ ᱚᱱᱠᱟ ᱢᱟᱱᱮ ᱚᱱᱠᱟ ᱵᱮᱱᱟᱣ ᱦᱚᱸ ᱵᱟᱠᱚ ᱵᱮᱱᱟᱣ ᱦᱚᱪᱚ ᱠᱟᱫᱟ ᱠᱚ᱾ ᱵᱚᱛᱚᱨ ᱠᱚᱛᱮ ᱵᱟᱠᱚ ᱵᱮᱱᱟᱣ ᱚᱪᱚᱭᱮᱫᱟ ᱯᱟᱪᱮᱫ ᱫᱟᱜ ᱵᱟᱝ ᱛᱩᱫᱩᱜᱼᱟ᱾
ᱟᱨ ᱤᱭᱟᱹ ᱫᱷᱤᱨᱤ ᱜᱮᱭᱟ ᱯᱟᱞᱮᱱ ᱚᱱᱛᱮ ᱫᱚ?
ᱦᱮᱸ ᱠᱟᱹᱴᱤᱡ ᱫᱷᱤᱨᱤ ᱪᱟᱴᱟᱝ ᱧᱚᱜ ᱜᱮᱭᱟ᱾
ᱤᱱᱟᱹ ᱠᱷᱟᱹᱛᱤᱨ ᱛᱮᱜᱮ ᱦᱚᱭᱛᱚ ᱡᱟᱦᱟᱸᱭ ᱦᱚᱸ ᱵᱟᱠᱚ ᱵᱷᱚᱨᱥᱟᱭᱮᱜᱼᱟ᱾
ᱦᱳᱭ ᱦᱳᱭ ᱵᱟᱠᱚ ᱵᱷᱚᱨᱥᱟᱭᱮᱜᱼᱟ᱾ ᱟᱫᱚ ᱚᱱᱠᱟ ᱨᱮᱜᱮ ᱠᱚᱞ ᱠᱚᱫᱚ ᱠᱚ ᱵᱮᱱᱟᱣ ᱠᱟᱫ ᱞᱮᱭᱟ ᱠᱚᱞ ᱠᱩᱧ ᱠᱚᱫᱚ᱾
ᱚᱱᱟ ᱠᱚᱫᱚ ᱦᱮᱸ ᱠᱚᱞ ᱠᱩᱧ ᱠᱚᱫᱚ ᱚᱱᱟ ᱠᱚᱫᱚ ᱚᱞᱯᱚ ᱛᱮᱜᱮ ᱫᱟᱜ ᱧᱟᱢᱚᱜᱼᱟ ᱚᱱᱟ ᱫᱚ, ᱠᱚᱢ ᱤᱭᱟᱹ ᱛᱮᱜᱮ ᱟᱫᱚ, ᱚᱱᱟ ᱟᱨ ᱦᱟᱱᱟ ᱡᱟᱦᱟᱸ ᱫᱚ ᱚᱱᱟ ᱫᱚ ᱯᱩᱨᱟᱹ ᱩᱱᱟᱹᱜ ᱜᱟᱱ ᱵᱟᱹᱫᱽ ᱠᱷᱮᱛᱨᱮ ᱮᱢ ᱦᱩᱭᱩᱜ-ᱟ ᱛᱚ ᱟᱫᱚ, ᱥᱟᱺᱜᱤᱧ ᱢᱟᱱᱮ ᱥᱟᱺᱜᱤᱧ ᱧᱚᱜ ᱠᱚ ᱵᱳᱨᱤᱝ ᱟᱠᱚ ᱚᱱᱟ ᱠᱚ,
ᱦᱳᱭ ᱥᱟᱺᱜᱤᱧ ᱧᱚᱜ ᱵᱟᱝ ᱵᱳᱨᱤᱝ ᱞᱮᱠᱷᱟᱡ ᱚᱱᱟ ᱫᱚ ᱵᱟᱝ ᱦᱩᱭᱩᱜᱼᱟ᱾
ᱦᱩᱸ, ᱟᱫᱚ ᱚᱱᱟ ᱜᱮᱛᱚ ᱵᱤᱨ ᱠᱚᱨᱮ ᱢᱟ ᱟᱹᱰᱤ ᱠᱤᱪᱷᱩ ᱡᱤᱱᱤᱥ ᱠᱚᱯᱮ ᱧᱟᱢ ᱜᱮᱭᱟ ᱪᱮᱫ ᱪᱮᱫ ᱠᱚᱯᱮ? ᱩᱛᱩ ᱟᱱᱟᱡᱽ ᱥᱚᱵᱽᱡᱤ ᱠᱚ ᱪᱮᱫ ᱠᱚ ᱚᱱᱠᱟ ᱯᱮ ᱧᱟᱢ ᱜᱮᱭᱟ?
ᱦᱮᱸ ᱩᱛᱩ ᱟᱱᱟᱡ ᱫᱚ ᱦᱮᱝᱠᱟ ᱢᱟᱱᱮ ᱵᱚᱨᱥᱟ ᱫᱤᱱ ᱠᱚᱞᱮ ᱪᱟᱥ ᱵᱟᱲᱟᱭ ᱜᱮᱭᱟ ᱦᱮ ᱟᱭᱢᱟ ᱪᱟᱥ᱾ ᱥᱚᱵᱽᱡᱤ ᱜᱮ, ᱡᱷᱚᱛᱚ ᱨᱚᱠᱚᱢᱟᱜ ᱜᱮ, ᱩᱛᱩ ᱡᱚᱢᱟᱜ ᱠᱚ᱾ ᱟᱯᱮ ᱚᱱᱛᱮ ᱫᱚᱠᱚ ᱪᱟᱥ ᱵᱟᱲᱟᱭ ᱜᱮᱭᱟ ᱥᱮ ᱵᱟᱝ?
ᱦᱮᱸ ᱟᱞᱮ ᱱᱚᱛᱮ ᱥᱚᱵᱽᱡᱤ ᱠᱚ ᱪᱟᱥ ᱜᱮᱭᱟ᱾ ᱥᱚᱵᱽᱡᱤ ᱫᱚ ᱡᱷᱚᱛᱚᱣᱟᱜ ᱜᱮ᱾
ᱡᱚᱛᱚᱣᱟᱜ ᱜᱮ ᱢᱟᱱᱮ ᱥᱟᱸᱜᱮ ᱧᱚᱜ ᱜᱮ ᱯᱟᱞᱮ?
ᱥᱟᱺᱜᱤᱧ ᱢᱮᱱᱛᱮ ᱱᱚᱜᱼᱚᱭ ᱨᱟᱵᱟᱝ ᱫᱤᱱ ᱦᱟᱸᱜ ᱦᱤᱡᱩᱜ ᱠᱟᱱᱟ, ᱥᱚᱵᱽᱡᱤ ᱫᱚ ᱮᱴᱟᱜ ᱫᱤᱱ ᱦᱚᱸᱠᱚ ᱪᱟᱥᱼᱟᱥᱮ, ᱨᱟᱵᱟᱝ ᱫᱤᱱ ᱫᱚ ᱟᱨᱦᱚᱸ ᱡᱟᱹᱥᱛᱤ ᱥᱚᱵᱽᱡᱤ ᱠᱚ ᱪᱟᱥᱟ। ᱛᱚᱠᱷᱚᱱ ᱫᱚ ᱛᱩᱲᱤ-ᱛᱤᱞᱢᱤᱧ, ᱛᱟᱨᱯᱚᱨᱮ ᱱᱚᱣᱟ ᱫᱟᱹᱞ ᱠᱚ, ᱫᱟᱹᱞ ᱨᱮᱱᱟᱜ ᱡᱟᱦᱟᱸ ᱢᱩᱜᱽ ᱫᱟᱹᱞ ᱨᱟᱢᱲᱟ ᱫᱟᱹᱞ᱾
ᱦᱳᱭ।
ᱦᱮᱸ ᱥᱮ ᱵᱟᱝ ᱚᱱᱟ ᱠᱚ,
ᱦᱮᱸ, ᱟᱞᱮ ᱥᱮᱫ ᱠᱚᱫᱚ ᱚᱱᱟ ᱢᱟᱱᱮ ᱛᱩᱲᱤ, ᱛᱤᱞᱢᱤᱧ ᱛᱮᱫ ᱠᱚ ᱪᱟᱥ ᱟᱠᱚ, ᱟᱨ ᱵᱟᱹᱠᱤ ᱫᱚ ᱮᱴᱟᱜ ᱠᱤᱪᱷᱩ ᱫᱚ ᱢᱟᱱᱮ ᱠᱚ ᱪᱟᱥ ᱟᱠᱚ, ᱟᱨᱚ ᱚᱱᱮ ᱚᱱᱛᱮᱜᱮ ᱫᱷᱚᱨᱚᱱ ᱦᱩᱲᱩ ᱠᱚᱠᱚ ᱨᱚᱦᱚᱭᱟᱠᱚ ᱟᱞᱮ ᱥᱮᱫ ᱠᱷᱚᱱ।
ᱟᱪᱪᱷᱟ᱾
ᱟᱯᱮ ᱥᱮᱫ ᱢᱟ ᱥᱮᱨᱢᱟ ᱨᱮ ᱛᱤᱱ ᱫᱷᱟᱣ ᱠᱚ ᱪᱟᱥ ᱟᱠᱚ ᱦᱩᱲᱩ ᱠᱚ?
ᱦᱩᱸ ᱥᱮᱨᱢᱟ ᱨᱮᱫᱚ ᱵᱟᱨ ᱫᱷᱟᱣ।
ᱵᱟᱨ ᱫᱷᱟᱣ, ᱟᱞᱮᱥᱮᱫ ᱚᱱᱠᱟᱜᱮ, ᱵᱟᱨ ᱫᱷᱟᱣ ᱜᱮᱠᱚ ᱪᱟᱥ ᱟᱠᱚ।
ᱦᱮᱸ ᱟᱪᱪᱷᱟ ᱟᱪᱪᱷᱟ। ᱟᱫᱚ ᱪᱤᱠᱟᱹᱜ ᱠᱟᱱᱟ, ᱢᱮᱴᱟᱝ ᱫᱚ ᱦᱮᱸ ᱢᱮᱱᱮᱫ ᱟᱹᱧ ᱢᱮᱫᱴᱟᱝ ᱫᱚ ᱱᱤᱛᱳᱝ ᱫᱚ ᱢᱮᱫ ᱴᱟᱝ ᱨᱚᱦᱚᱭ ᱫᱚ ᱮᱛᱚᱦᱚᱵ ᱜᱚᱫ ᱟᱠᱟᱱᱟ ᱚᱱᱟ ᱫᱚ, ᱟᱫᱚ ᱦᱟᱸᱜ ᱟ ᱦᱟᱸᱜ ᱟᱨ ᱢᱤᱫᱴᱟᱝ ᱡᱟᱦᱟᱸ ᱨᱚᱦᱚᱭ ᱦᱩᱭᱩᱜ ᱫᱚ ᱱᱦᱟᱸᱜ, ᱱᱚᱜᱼᱚᱸᱚᱭ ᱱᱤᱛᱚᱜ ᱛᱚᱞᱟ ᱠᱚᱠᱚ ᱮᱢ ᱠᱟᱫᱟ ᱠᱚ, ᱚᱱᱟ ᱫᱚ ᱚᱱᱟ ᱫᱚ ᱱᱦᱟᱜ ᱛᱟᱭᱚᱢ ᱛᱮ ᱡᱚᱠᱷᱚᱱ ᱠᱚ ᱨᱚᱦᱚᱭᱟ, ᱚᱱᱟ ᱦᱮᱲᱦᱮᱫ ᱠᱚ ᱦᱩᱭ ᱵᱟᱲᱟ ᱛᱮᱜᱮ ᱱᱦᱟᱜ ᱱᱚᱣᱟ ᱦᱩᱲᱩ ᱦᱚᱸ ᱼᱼ ᱤᱭᱟᱹ ᱦᱩᱭ ᱜᱚᱫᱚᱜᱼᱟ ᱱᱟᱦᱟᱸᱜ, ᱚᱱᱟ ᱵᱷᱟᱫᱚᱨ ᱵᱚᱸᱜᱟ ᱚᱱᱠᱟ ᱚᱝᱠᱟ ᱵᱷᱟᱫᱚᱨ ᱵᱚᱸᱜᱟ ᱯᱚᱨᱮ ᱯᱚᱨᱮ ᱜᱮᱠᱚ ᱤᱨ ᱜᱚᱫᱟ ᱱᱟᱦᱟᱜ। ᱚᱱᱟ ᱫᱚ ᱠᱚᱢ ᱠᱚᱢ ᱢᱟᱭᱱᱟᱹ ᱨᱮᱱᱟᱜ ᱦᱩᱲᱩ ᱠᱚ ᱤᱭᱟᱹᱭᱟ᱾ ᱢᱟᱱᱮ ᱵᱟᱨ ᱪᱟᱸᱫᱚ ᱠᱤ ᱯᱮ ᱪᱟᱸᱫᱚ ᱚᱱᱠᱟ ᱨᱮᱱᱟᱜ, ᱯᱮ ᱪᱟᱸᱫᱚ ᱜᱮ ᱵᱟᱨ ᱪᱟᱸᱫᱚ ᱫᱚ ᱵᱟᱝ ᱧᱟᱢᱚᱜ ᱜᱮᱭᱟ।
ᱦᱳᱭ᱾ ᱟᱫᱚ ᱪᱟᱲ ᱧᱚᱜ ᱜᱮ ᱟᱫᱚ ᱤᱱᱟᱹ ᱫᱚ ᱦᱩᱭ ᱜᱚᱫᱚᱜᱼᱟ ᱚᱱᱟ ᱦᱚᱸ᱾
ᱦᱩᱸ ᱦᱮᱸ ᱚᱱᱟᱜᱮ᱾ ᱟᱫᱚ ᱚᱱᱟ ᱯᱚᱨᱮ ᱟᱫᱚ ᱥᱚᱵᱽᱡᱤ ᱠᱚ
ᱦᱮᱸ ᱟᱞᱮ ᱥᱮᱫ, ᱟᱯᱮ ᱥᱮᱫ ᱫᱚ ᱟᱫᱚ ᱚᱱᱠᱟ ᱚᱱᱮ ᱢᱤᱱᱤ ᱠᱚ ᱢᱮᱱᱟᱜ ᱛᱮ ᱦᱩᱭ ᱜᱚᱫᱚᱜᱼᱟ ᱥᱚᱵᱽᱡᱤ ᱠᱚᱦᱚᱸ। ᱥᱟᱨᱟ ᱵᱚᱪᱷᱚᱨ ᱜᱮ ᱦᱩᱭᱩᱜᱼᱟ ᱥᱚᱵᱡᱤ ᱫᱚ ᱟᱯᱮ
ᱥᱚᱵᱽᱡᱤ ᱪᱟᱥ ᱞᱮᱠᱷᱟᱱ ᱦᱚᱸ ᱪᱟᱥ ᱞᱮᱠᱷᱟᱱ ᱫᱚ ᱦᱩᱭᱩᱜᱼᱟ ᱥᱟᱨᱟ ᱵᱚᱪᱷᱚᱨ᱾ ᱟᱫᱚ ᱥᱚᱵᱽᱡᱤ ᱜᱮ ᱮᱠᱷᱮᱱ ᱠᱤᱢ ᱪᱟᱥ ᱞᱮᱠᱷᱟᱱ ᱠᱤ ᱦᱩᱭᱩᱜᱼᱟ? ᱦᱳᱲᱳ ᱠᱚᱦᱚᱸ ᱪᱟᱥ ᱦᱩᱭᱩᱜ ᱛᱟᱢᱟ।
ᱵᱟᱠᱷᱟᱱ ᱡᱚᱢ ᱞᱟᱜᱟᱫ ᱫᱚ
ᱦᱮᱸ ᱡᱚᱢ ᱞᱟᱹᱜᱤᱫ ᱫᱚ ᱚᱱᱟ ᱠᱚᱨᱟᱣ ᱜᱮ ᱦᱩᱭᱩᱜᱼᱟ।
ᱮᱠᱫᱚᱢ।
ᱚᱱᱟ ᱦᱚᱸ ᱵᱟᱢ ᱨᱚᱦᱚᱭ ᱞᱮᱠᱷᱟᱡ, ᱟᱫᱚ ᱪᱮᱫ ᱫᱚᱢ ᱡᱚᱢᱟ? ᱥᱚᱵᱡᱤ ᱫᱚ ᱥᱟᱨᱟ ᱵᱚᱪᱷᱚᱨ ᱫᱚ ᱵᱟᱢ ᱡᱚᱢ ᱫᱟᱲᱮᱭᱟᱜᱼᱟ ᱛᱚ?
ᱦᱩᱲᱳ ᱪᱟᱣᱞᱮ ᱦᱚᱸ ᱟᱨᱡᱟᱣ ᱞᱟᱜᱟᱣ ᱟᱵᱚᱱᱟ᱾ ᱟᱨ ᱚᱱᱟ ᱜᱮ ᱛᱟᱵᱚᱱ ᱛᱚ ᱟᱵᱚᱣᱟᱜ ᱢᱟ ᱤᱭᱟᱹᱜ ᱢᱟ ᱫᱩᱨᱤᱵᱽ, ᱞᱮᱟᱹᱭ ᱞᱮᱠᱷᱟᱱ ᱚᱱᱟ ᱟᱠᱷᱨᱤᱧ ᱠᱟᱛᱮ ᱚᱱᱟᱜ ᱜᱮ ᱡᱷᱚᱛᱚ ᱠᱤᱪᱷᱩ ᱚᱱᱟᱜᱮ ᱦᱩᱭᱩᱜ ᱛᱟᱵᱚᱱ᱾
ᱦᱮᱸ᱾ ᱟᱪᱪᱷᱟ ᱟᱨᱚ ᱞᱤᱧ ᱠᱩᱞᱤᱭᱮᱫ ᱵᱤᱱᱟ᱾ ᱟᱯᱮᱥᱮᱫ ᱛᱟᱦᱚᱞᱮ ᱚᱱᱠᱟ ᱵᱟᱦᱟ ᱥᱚᱦᱚᱨᱟᱭ ᱠᱚ, ᱚᱱᱟ ᱠᱚᱫᱚ ᱪᱮᱫᱠᱟ ᱦᱩᱭᱩᱜ ᱟᱯᱮ ᱚᱱᱛᱮ ᱫᱚ?
ᱟᱞᱮ ᱥᱮᱫ ᱫᱚ ᱵᱟᱦᱟ ᱫᱚ ᱢᱟᱱᱮ ᱯᱮ ᱢᱟᱦᱟ ᱠᱚ ᱵᱟᱦᱟᱜᱼᱟ ᱯᱮ ᱢᱟᱦᱟ ᱯᱮ ᱫᱤᱱ ᱫᱷᱚᱨᱤᱭᱟᱹ ᱦᱩᱭᱩᱜᱼᱟ ᱱᱟᱦᱟᱸᱜ।
ᱩᱢ ᱢᱟᱦᱟ, ᱟᱨ ᱚᱱᱟ ᱥᱟᱹᱨᱫᱤ ᱢᱟᱦᱟ, ᱟᱨ ᱦᱩᱭᱩᱜ ᱠᱟᱱᱟ ᱵᱟᱥᱠᱮ ᱢᱟᱦᱟ। ᱫᱟᱜ ᱫᱩᱞ ᱢᱟᱦᱟ ᱠᱚ ᱞᱟᱹᱭᱟᱜᱼᱟ ᱦᱩᱸ ᱾ ᱟᱨ ᱤᱭᱟᱹ ᱫᱚ ᱛᱳᱢᱟᱨ ᱥᱚᱦᱚᱨᱟᱭ ᱫᱚ ᱯᱮ ᱫᱤᱱ ᱜᱮ ᱧᱮᱞ ᱧᱟᱢᱚᱜᱼᱟ ᱱᱮᱛᱟᱨ ᱫᱚ ᱡᱟᱹᱥᱛᱤ ᱾ ᱛᱤ ᱚᱱᱠᱟ ᱫᱚ ᱵᱟᱝᱟ ᱾
ᱡᱮ ᱩᱱᱫᱤᱱ ᱞᱮᱠᱟ ᱢᱚᱬᱮ ᱥᱤᱧ ᱢᱚᱬᱮ ᱧᱤᱫᱟᱹ ᱫᱚ ᱵᱟᱝᱠᱚ ᱥᱚᱦᱨᱟᱭᱚᱜᱼᱟ ᱾
ᱵᱟᱝ ᱵᱟᱝ ᱾
ᱟᱯᱮ ᱚᱱᱛᱮ ᱫᱚ?
ᱟᱞᱮ ᱱᱚᱛᱮ ᱦᱚᱸ ᱚᱱᱠᱟ ᱜᱮ ᱥᱚᱨᱦᱟᱭ ᱠᱚᱫᱚᱼᱼ ᱚᱱᱮ ᱚᱱᱠᱟ ᱜᱮ ᱢᱟᱱᱮ ᱵᱟᱨᱥᱤᱧ ᱡᱳᱨ ᱨᱮᱱᱟᱜ ᱵᱟᱨᱥᱤᱧ ᱜᱮ ᱦᱩᱭᱩᱜᱼᱟ ᱛᱟᱨ ᱵᱤᱥᱤ ᱫᱚ ᱵᱟᱝ ᱦᱳᱭᱳᱜᱼᱟ ᱾
ᱟᱪᱪᱷᱟ ᱟᱪᱪᱷᱟ ᱾
ᱟᱨ ᱵᱟᱦᱟ ᱵᱚᱸᱜᱟ ᱠᱚᱫᱚ ᱚᱱᱠᱟᱜᱮ ᱡᱮᱢᱚᱱ ᱵᱤᱱ ᱞᱟᱹᱭ ᱠᱮᱫᱟ ᱚᱱᱠᱟ ᱜᱮ ᱦᱩᱭᱩᱜᱼᱟ ᱾ ᱟᱫᱚ ᱦᱟᱱᱛᱮ ᱱᱟᱛᱮᱼᱼ ᱠᱟᱱ ᱜᱮᱭᱟ ᱵᱚᱱ ᱛᱚ, ᱟᱫᱚ ᱯᱩᱡᱟᱹ ᱯᱟᱥᱟ ᱠᱚᱫᱚ ᱟᱞᱟᱫᱟ ᱦᱩᱭ ᱫᱟᱲᱮᱭᱟᱜᱼᱟ ᱾
ᱴᱚᱴᱷᱟᱠᱤᱭᱟᱹ ᱞᱮᱠᱟ ᱛᱮᱫᱚ ᱟᱞᱟᱫᱟ ᱦᱩᱭ ᱫᱟᱲᱮᱭᱟᱜᱼᱟ ᱛᱟᱵᱚᱱ ᱜᱮᱭᱟ ᱾ ᱟᱫᱚᱼᱼ ᱱᱤᱛᱚᱝ ᱢᱟ ᱦᱚᱜ-ᱚᱭ ᱥᱮᱴᱮᱨ ᱦᱤᱡᱩᱜ ᱠᱟᱱᱟ ᱫᱟᱸᱥᱟᱭ ᱪᱟᱸᱫᱚ ᱥᱮᱴᱮᱨ ᱦᱤᱡᱩᱜ ᱠᱟᱱᱟ ᱱᱟᱜ ᱾ ᱟᱫᱚ ᱫᱟᱸᱥᱟᱭ, ᱫᱟᱸᱥᱟᱭ ᱫᱟᱬᱟᱱ ᱠᱚᱯᱮ ᱪᱟᱞᱟᱜ ᱜᱮᱭᱟ ᱥᱮ ᱵᱟᱝ-ᱟ?
ᱦᱮᱸ, ᱪᱟᱞᱟᱣ ᱵᱟᱲᱟᱜ ᱜᱮᱭᱟᱞᱮ ᱟᱞᱮ ᱱᱚᱣᱟ ᱠᱚᱨᱮᱱ ᱫᱚ ᱯᱨᱟᱭ ᱜᱮᱠᱚ ᱪᱟᱞᱟᱜ ᱜᱮᱭᱟ᱾
ᱟᱪᱪᱷᱟ ᱾
ᱯᱨᱟᱭ ᱟᱛᱳᱩ ᱜᱮ ᱢᱟᱱᱮ ᱫᱷᱟᱨᱮ ᱯᱟᱥ ᱠᱚᱨᱮᱱᱟᱜ ᱟᱹᱛᱩ ᱠᱚᱨᱮᱱ ᱫᱚᱠᱚ ᱪᱟᱞᱟᱜ ᱜᱮᱭᱟ ᱠᱚ ᱾ ᱟᱞᱮ ᱟᱛᱩ ᱨᱮᱱ ᱦᱚᱠᱚ ᱪᱟᱞᱟᱣ ᱵᱟᱲᱟᱜ ᱜᱮᱭᱟ ᱮᱱᱮᱡ ᱜᱮᱭᱟ ᱠᱚ ᱾
ᱟᱪᱪᱷᱟ ᱾
ᱟᱯᱮ ᱚᱱᱛᱮ ᱫᱚ ᱟᱨᱚ ᱤᱭᱟᱹ ᱯᱟᱛᱟ ᱠᱚᱠᱚ ᱮᱱᱮᱡ ᱦᱚᱪᱚᱭ ᱜᱮᱭᱟ ᱥᱮ ᱵᱟᱝ ᱚᱱᱛᱮ?
ᱦᱩᱸ ᱮᱱᱮᱡ ᱦᱚᱪᱚᱭ ᱜᱮᱭᱟ ᱠᱚ ᱯᱟᱛᱟ ᱠᱚ ᱾ ᱱᱮᱛᱟᱨ ᱢᱟ ᱯᱟᱛᱟ ᱪᱷᱟᱛᱟ ᱾ ᱱᱮᱛᱟᱨ ᱢᱟ ᱯᱟᱛᱟ ᱪᱷᱟᱛᱟ ᱨᱮᱱᱟᱜ ᱠᱳᱱᱚ ᱤᱭᱟᱹ ᱵᱟᱹᱱᱩᱜ ᱟᱱᱟ, ᱱᱮᱛᱟᱨ ᱫᱚ ᱡᱟᱦᱟᱸ ᱨᱮᱜᱮ ᱠᱷᱟᱹᱞᱤ ᱮᱱᱮᱡ ᱰᱤᱡᱮᱼᱼ ᱞᱟᱜᱽᱲᱮ ᱡᱚᱛᱚᱣᱟᱜ, ᱥᱮ ᱟᱵᱚᱣᱟᱜ ᱚᱱᱟᱼᱼ
ᱚᱱᱠᱟ ᱪᱟᱹᱞᱩ ᱠᱟᱱᱟ ᱾
ᱟᱵᱚᱣᱟᱜ ᱥᱟᱱᱛᱟ ᱨᱮᱱᱟᱜ ᱞᱟᱭᱞᱟᱠᱪᱟᱨ ᱠᱚᱦᱚᱸ ᱡᱚᱛᱚ ᱟᱫ ᱪᱟᱵᱟᱜ ᱠᱟᱱᱟ ᱵᱟᱹᱭ ᱵᱟᱹᱭ ᱛᱮ ᱾
ᱦᱮᱸ, ᱟᱫᱚ ᱚᱱᱠᱟᱱ ᱠᱚᱜᱮ ᱠᱚ ᱟᱫ ᱪᱟᱵᱟ ᱦᱚᱪᱚᱭᱮᱫ ᱛᱟᱵᱚᱱᱟ ᱾
ᱦᱩᱸ ᱾
ᱟᱫᱚ ᱡᱚᱛᱚ ᱦᱚᱲ ᱡᱚᱛᱚ ᱦᱚᱲ ᱢᱟᱱᱮ ᱟᱹᱨᱤ ᱪᱟᱹᱞᱤ ᱠᱚ ᱵᱟᱠᱚ ᱵᱩᱡᱽ ᱫᱟᱠᱚ ᱾
ᱦᱩᱸ, ᱛᱤᱱᱟᱹᱜ ᱢᱟᱹᱱᱢᱤ ᱠᱚ ᱥᱤᱠᱷᱱᱟᱹᱛ ᱤᱫᱤᱜ ᱠᱟᱱᱟ ᱩᱱᱟᱹᱜ ᱜᱮ ᱢᱮᱫ ᱛᱮᱠᱚ ᱠᱟᱲᱟᱜ ᱠᱟᱱᱟ ᱾
ᱦᱚᱭ ᱾ ᱟᱨᱦᱚᱸ ᱚᱱᱠᱟ ᱠᱚ ᱛᱟᱦᱮᱸ ᱞᱮᱱᱠᱷᱟᱡ ᱢᱟ ᱚᱱᱠᱟ ᱫᱚ ᱵᱟᱝ ᱪᱟᱞᱟᱣ ᱠᱚᱜᱼᱟ ᱥᱮ ᱾
ᱦᱩᱸ, ᱵᱩᱡᱷᱟᱹᱣ ᱜᱮ ᱵᱟᱠᱚ ᱵᱩᱡᱷᱟᱹᱣᱮᱫ-ᱟ ᱱᱚᱣᱟ ᱡᱮ ᱪᱤᱠᱟᱹᱛᱮ ᱟᱵᱚᱣᱟᱜ ᱢᱟᱱᱮᱼᱼ ᱞᱟᱠᱪᱟᱨ ᱤᱭᱟᱹᱜ ᱠᱟᱱᱟ ᱵᱟᱹᱲᱤᱡᱚᱜ ᱠᱟᱱᱟ ᱥᱮ ᱟᱫ ᱤᱫᱤᱜ ᱠᱟᱱ ᱛᱟᱵᱚᱱᱟ ᱾ ᱱᱮᱛᱟᱨ ᱠᱤᱪᱷᱩ ᱠᱩᱲᱤ ᱜᱤᱫᱽᱨᱟᱹ ᱦᱚᱸ ᱚᱱᱠᱟ ᱦᱚᱸ ᱮᱱᱮᱡ ᱵᱟᱝᱠᱚ ᱵᱟᱲᱟᱭ ᱠᱚᱲᱟ ᱜᱤᱫᱽᱨᱟᱹ ᱦᱚᱸ ᱨᱩ ᱠᱚ ᱵᱟᱝ ᱠᱚ ᱵᱟᱲᱟᱭ ᱾